ᱦᱮᱞᱳ, ᱜᱚᱢᱠᱮ ᱟᱹᱞᱤᱧᱟᱜ ᱨᱚᱲ ᱚᱱᱟ,
ᱠᱚ ᱯᱮ
ᱦᱮᱞᱳ, ᱟᱵᱮᱱᱟᱜ ᱨᱚᱲ ᱵᱟᱝ ᱟᱸᱡᱚᱢ ᱦᱤᱡᱩᱜ ᱠᱟᱱᱟ᱾ ᱦᱮᱞᱳ,
ᱱᱤᱛᱚᱜ ᱵᱮᱱ ᱟᱸᱡᱚᱢᱮᱜᱼᱟ? ᱦᱮᱞᱳ, ᱦᱮᱞᱳ ᱜᱚᱝᱠᱮ᱾